ᱦᱮᱞᱳ
ᱦᱩᱸ ᱦᱮᱞᱳ
ᱦᱳᱭ, ᱡᱚᱦᱟᱨ ᱜᱮ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱡᱚᱦᱟᱨ
ᱦᱳᱭ, ᱛᱟᱦᱚᱞᱮ ᱪᱮᱫ ᱠᱚ ᱪᱤᱠᱟᱹ ᱵᱟᱲᱟᱭᱮᱫ ᱠᱟᱱᱟ?
ᱪᱮᱫ ᱦᱚ ᱵᱟᱝ ᱦᱚᱭ ᱫᱩᱲᱩᱵ ᱵᱟᱲᱟ ᱦᱩᱭ ᱟᱠᱟᱱᱟ ᱾ ᱟᱢᱜᱮ ᱜᱚᱝᱠᱮ ᱪᱮᱫ ᱠᱚᱢ ᱪᱤᱠᱟᱹ ᱵᱟᱲᱟᱭᱮᱜᱼᱟ?
ᱤᱧᱦᱚᱸ ᱪᱮᱫ ᱜᱮ ᱵᱟᱝ ᱦᱟᱜ ᱱᱤᱛᱚᱜ ᱫᱚ ᱫᱩᱲᱩᱵ ᱵᱟᱲᱟ ᱠᱚᱞᱮᱡᱽ ᱥᱮᱱᱤᱧ ᱪᱟᱞᱟᱣ ᱦᱮᱡ ᱞᱮᱱᱟ ᱟᱫᱚ ᱦᱟᱜ ᱱᱚᱜ ᱨᱩᱣᱟᱹᱲ ᱵᱟᱲᱟ ᱦᱮᱡ ᱦᱩᱭ ᱠᱟᱛᱮ ᱛᱮᱫ ᱫᱩᱲᱩᱵ ᱵᱟᱲᱟ ᱦᱩᱭ ᱟᱠᱟᱱᱟ ᱱᱤᱛᱚᱜ ᱫᱚ ᱾
ᱟᱪᱪᱷᱟ ᱛᱚ ᱠᱚᱞᱮᱡᱽ ᱫᱚ ᱚᱠᱟᱨᱮ?
ᱱᱚᱛᱮ ᱦᱟᱜ ᱠᱚᱞᱮᱡᱽ ᱫᱚ ᱡᱷᱟᱲᱜᱨᱟᱢ ᱥᱮᱫ ᱾
ᱟᱪᱪᱷᱟ ᱟᱪᱪᱷᱟ, ᱠᱷᱩᱵ ᱵᱷᱟᱹᱜᱤ ᱠᱷᱩᱵ ᱵᱷᱟᱹᱜᱤ ᱾
ᱦᱳᱭ ᱟᱨ ᱟᱢ ᱫᱚ ᱦᱟᱸᱜ ᱚᱠᱟᱨᱮ ᱚᱲᱟᱜ ᱠᱚᱨᱮ ᱜᱮᱥᱮ ᱵᱟᱡᱟᱨ ᱥᱟᱨ ᱠᱚᱨᱮ ᱾ ᱦᱳᱭ ᱦᱟᱸᱜ ᱡᱚᱢ ᱵᱟᱲᱟ ᱠᱚᱫᱚ ᱦᱩᱭ ᱵᱟᱲᱟ ᱟᱠᱟᱱᱟ ᱦᱟᱜ ᱱᱤᱛᱚᱜ ᱫᱚ ᱾ ᱪᱟᱞᱟᱜ ᱟᱠᱚ
ᱟᱪᱪᱷᱟ
ᱟᱢᱜᱮ ᱡᱚᱢ ᱵᱟᱲᱟ ᱠᱮᱜ ᱟᱢ ᱥᱮ ᱟᱹᱣᱨᱤ?
ᱦᱮᱸ
ᱟᱢᱜᱮᱢ ᱡᱚᱢ ᱵᱟᱲᱟ ᱠᱚᱣᱟ?
ᱦᱮᱸ ᱡᱚᱢ ᱵᱟᱲᱟ ᱠᱟᱛᱮ ᱫᱚ ᱦᱩᱭ ᱠᱟᱱᱟ ᱡᱚᱢ ᱵᱟᱲᱟ ᱠᱟᱛᱮ ᱦᱚᱸ ᱡᱤᱨᱟᱹᱜ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ᱾
ᱡᱚᱢ ᱵᱟᱲᱟ ᱠᱟᱛᱮᱫ ᱦᱚᱸᱜ ᱡᱤᱨᱟᱹᱜ ᱦᱩᱭᱩᱜ ᱠᱟᱱᱟ ᱱᱤᱛᱚᱜ ᱫᱚ᱾
ᱛᱟᱦᱚᱞᱮ ᱪᱮᱫ ᱠᱚ ᱚᱱᱠᱟ ᱠᱟᱹᱢᱤ ᱵᱟᱲᱟᱭ ᱦᱩᱭᱩᱜ ᱠᱟᱱᱟ ᱾
ᱚᱱᱠᱟ ᱠᱟᱹᱢᱤ ᱫᱚ ᱟᱡᱟᱞ ᱪᱮᱫ ᱦᱚ ᱵᱟᱝ ᱦᱚᱞᱟ ᱢᱟᱫᱽᱮᱨ ᱮᱠᱡᱟᱢ ᱠᱚ ᱪᱟᱵᱟᱭᱮᱱᱟ ᱛᱚ ᱛᱮᱦᱮᱧ ᱠᱟᱹᱴᱤᱡᱼᱼ ᱛᱤᱦᱤᱧ ᱫᱚ ᱚᱲᱟᱜ ᱠᱚᱨᱮᱜ ᱜᱮ ᱫᱟᱹᱲ ᱛᱟᱦᱮᱸᱱᱟ ᱢᱮᱱᱟᱜ ᱟᱠᱟᱫᱤᱧᱟ᱾
ᱟᱪᱪᱷᱟ ᱛᱟᱞᱦᱮ ᱱᱟᱯᱟᱭ ᱵᱟᱲᱟ ᱜᱮᱭᱟ ᱦᱟᱜ ᱱᱤᱛᱳᱜ ᱫᱚ ᱚᱲᱟᱜ ᱠᱚᱨᱮ?
ᱦᱮᱸ ᱱᱤᱛᱚᱜ ᱫᱚ ᱟᱯᱟᱛᱚᱛ ᱱᱟᱯᱟᱭ ᱜᱮ ᱦᱮ ᱱᱟᱯᱟᱭ ᱜᱮ ᱪᱟᱞᱟᱜ ᱠᱟᱱᱟ᱾ ᱪᱟᱥ ᱵᱟᱥ ᱠᱚ ᱛᱠᱤᱱ ᱫᱚ ᱟᱹ ᱴᱟ ᱠᱮᱫ ᱫᱟᱯᱮ ᱟᱯᱮ?
ᱪᱮᱭᱟ ᱛᱟᱦᱚᱞᱮ ᱦᱟᱜ ᱚᱲᱟᱜ ᱦᱚᱲ ᱠᱚᱫᱚ ᱦᱟᱸᱜ ᱪᱮᱫ ᱞᱮᱠᱟ ᱢᱮᱱᱟᱜ ᱠᱚᱣᱟ ᱱᱤᱛᱳ ᱫᱚ?
ᱦ ᱱᱟᱯᱟᱭ ᱜᱮᱭᱟᱠᱚᱛ ᱱᱤᱛ ᱫᱚ᱾
ᱟᱪᱪᱷᱟ ᱟᱪᱪᱷᱟ ᱛᱟᱦᱚᱞᱮᱼᱼ ᱦᱳᱭᱛᱚ ᱪᱟᱥᱵᱥ ᱫᱤᱱ ᱫᱚ ᱥᱮᱴᱮᱨᱱᱟ ᱦᱮᱸ ᱵᱟᱝ ᱛᱟᱦᱚᱞᱮ ᱟᱯᱮᱥᱮᱫ ᱪᱮᱫ ᱞᱮᱠᱟ ᱫᱟᱜ ᱡᱟᱹᱲᱤ ᱠᱚ?
ᱫᱟᱜ ᱡᱟᱹᱲᱤ ᱫᱚ ᱤᱱᱠᱟᱹᱼᱼᱼ
ᱫᱟᱜ ᱢᱟ ᱯᱨᱟᱭ ᱜᱮ ᱫᱟᱜ ᱮᱫᱟᱭ ᱟᱫᱚ ᱠᱷᱮᱛ ᱠᱚᱨᱮ ᱜᱮ ᱫᱟᱜ ᱚᱱᱠᱟ ᱵᱟᱝ ᱛᱟᱦᱮᱱ ᱠᱟᱱᱟ ᱛᱚ ᱪᱤᱠᱟᱹᱛᱮᱢ ᱨᱚᱦᱚᱭ ᱜᱚᱫᱟ᱾
ᱦᱳᱭ, ᱛᱟᱦᱞᱮ ᱛᱮᱦᱮᱧ ᱱᱚᱝᱠᱟ ᱫᱟᱜ ᱟᱫ ᱯᱮᱭᱟ ᱥᱮ ᱵᱟᱝ?
ᱛᱮᱦᱮᱧ ᱫᱚ ᱱᱚᱜᱚᱭ ᱢᱮᱜᱷᱞᱟ ᱢᱮᱜᱽᱞᱟ ᱳᱭᱮᱫᱟᱨ ᱮ ᱫᱚᱦᱚ ᱟᱠᱫᱟ ᱛᱚ ᱟᱫᱚ ᱫᱠᱷᱤ ᱫᱟᱜ ᱮᱫᱟᱭ ᱥᱮ ᱵᱟᱝ ᱱᱤᱛᱚᱜ ᱯᱚᱨᱡᱚᱱᱛᱚ ᱟᱣᱨᱤ ᱫᱟᱜ ᱡᱚᱨᱚᱭᱟᱭ ᱛᱚ᱾
ᱦᱳᱭ ᱦᱳᱭ ᱚᱱᱟ ᱚᱱᱟ ᱦᱚᱸ ᱠᱟᱛᱷᱟ ᱠᱟᱱ ᱜᱮᱭᱟ ᱦᱟᱸᱜ ᱱᱤᱛ ᱯᱚᱨᱡᱚᱱᱛᱚ ᱟᱣᱨᱤ ᱫᱟᱜᱟᱭ ᱟᱞᱮ ᱥᱮᱱ ᱦᱚᱸ᱾ ᱱᱚᱝᱠᱟ ᱚᱱᱮ ᱨᱤᱢᱤᱞ ᱨᱤᱢᱤᱞ ᱧᱮᱞᱚᱜ ᱠᱟᱱᱟ ᱦᱟᱸᱜ ᱟᱫᱚ᱾ ᱢᱮᱱ ᱠᱷᱟᱱ ᱟᱹᱭᱩᱵ ᱠᱚᱥᱮᱱ ᱦᱮᱡ ᱦᱚᱸ ᱫᱟᱲᱮᱭᱟᱜ-ᱟ ᱫᱟᱜ ᱦᱮᱸ ᱵᱟᱝ?
ᱟᱫᱚ ᱦᱚᱸᱵᱚᱱ ᱞᱟᱹᱭ ᱠᱮᱭᱟ ᱛᱚ᱾
ᱦᱳᱭ ᱚᱱᱟ ᱫᱚ ᱦᱟᱜ ᱯᱨᱚᱠᱨᱤᱛᱤᱠ ᱨᱮᱱᱟᱜ ᱵᱮᱯᱟᱨ ᱛᱚ ᱚᱵᱚᱫᱚ ᱱᱟᱦᱟᱜ ᱵᱟᱵᱚᱱ ᱞᱟᱹᱭ ᱫᱟᱲᱮᱭᱟᱜ-ᱟ᱾
ᱦᱮᱸ ᱦᱮᱸ᱾
ᱛᱟᱦᱚᱞᱮ ᱚᱱᱠᱟ ᱟᱯᱮ ᱠᱚ ᱮᱨ ᱛᱚᱞᱟ ᱠᱚᱫᱚ ᱦᱩᱭ ᱵᱟᱲᱟ ᱥᱟᱹᱛ ᱟᱠᱟᱱᱟ ᱥᱮ ᱟᱹᱣᱨᱤ?
ᱦᱮᱸ ᱤᱱᱠᱟᱹ ᱚᱢᱚᱱ ᱫᱚ ᱚᱢᱚᱱ ᱟᱠᱟᱱᱟ ᱮᱨ ᱠᱚᱫᱚ ᱮᱨ ᱦᱩᱭ ᱟᱠᱟᱱᱟ ᱨᱚᱦᱚᱭ ᱞᱮᱠᱟ ᱫᱚ ᱟᱨ ᱠᱤᱪᱷᱩ ᱠᱚᱴᱟ ᱫᱤᱱ ᱯᱚᱨᱮ ᱠᱷᱟᱱ ᱜᱮ ᱦᱟᱸᱜ ᱦᱩᱭ ᱜᱚᱫᱚᱜᱼᱟ ᱦᱮ ᱦᱩᱭ ᱜᱚᱫ ᱠᱟᱱᱟ ᱞᱟᱹᱭ ᱜᱟᱱᱚᱜᱼᱟ ᱦᱩᱭ ᱞᱮᱠᱟᱜ ᱜᱮ᱾
ᱢᱟᱱᱮ ᱫᱟᱜ ᱞᱮᱠᱷᱟᱱ ᱜᱮ ᱦᱟᱜ ᱚᱱᱠᱟ ᱨᱚᱦᱚᱭ
ᱫᱟᱜ ᱞᱮᱠᱷᱟᱱ ᱜᱮ ᱦᱟᱜ ᱨᱚᱦᱚᱭ ᱟᱨᱟᱢᱵᱚᱜᱼᱟ᱾
ᱟᱞᱮ ᱦᱚᱸ ᱚᱱᱠᱟ ᱠᱚᱜᱮ ᱦᱮᱸ ᱫᱟᱜ ᱨᱮᱜᱮ ᱠᱟᱹᱴᱤᱡ ᱮᱴᱠᱮᱴᱚᱬᱮ ᱫᱚ ᱢᱮᱱᱟᱜ ᱞᱮᱭᱟ᱾ ᱫᱟᱜ ᱦᱩᱭ ᱞᱮᱱᱠᱷᱟᱱ ᱜᱮ ᱦᱟᱜ ᱡᱚᱛᱚᱱᱟᱜ ᱦᱩᱭᱩᱜᱼᱟ ᱠᱟᱹᱢᱤ ᱠᱚᱦᱚᱸ᱾
ᱟᱪᱪᱷᱟ ᱟᱪᱪᱷᱟ᱾
ᱦᱚᱞᱟ ᱫᱚ ᱦᱟᱸᱜ ᱫᱚᱢᱮᱭ ᱫᱟᱜ ᱠᱮᱫᱟ ᱟᱞᱮ ᱥᱮᱫ ᱫᱚ᱾
ᱟᱪᱪᱷᱟ ᱟᱪᱪᱷᱟ᱾ ᱟᱞᱮ ᱥᱮᱫ ᱫᱚ ᱦᱚᱞᱟ ᱫᱚ ᱵᱟᱭ ᱫᱟᱜ ᱟᱠᱫᱟ ᱢᱟᱦᱫᱮᱨᱚᱜ ᱵᱚᱨᱚᱝ ᱮ ᱫᱟᱜ ᱠᱮᱫᱟ ᱰᱷᱮᱨ ᱜᱮ᱾
ᱟᱪᱪᱷᱟ ᱟᱪᱪᱷᱟ ᱟᱪᱪᱷᱟ᱾
ᱞᱟᱹᱭ ᱮᱫᱟ ᱞᱤᱧ ᱛᱟᱦᱚᱞᱮ ᱛᱚ ᱦᱩᱞ ᱢᱟᱦᱟ ᱫᱚ ᱯᱟᱨᱚᱢ ᱮᱱᱟ ᱪᱮᱫ ᱞᱮᱠᱟ ᱢᱟᱱᱟᱣ ᱵᱟᱲᱟ ᱦᱩᱭᱱᱟ ᱦᱩᱞ ᱢᱟᱦᱟ?
ᱦᱳᱭ ᱦᱳᱭ ᱢᱟᱱᱟᱣ ᱵᱟᱲᱟ ᱫᱚ ᱦᱩᱭᱮᱱ ᱜᱮ ᱦᱟᱸᱜ ᱦᱩᱞ ᱢᱟᱦᱟ ᱫᱚ᱾ ᱟᱹᱰᱤ ᱱᱟᱯᱟᱭ ᱧᱚᱜ ᱜᱮ ᱢᱟᱱᱮ ᱠᱚᱞᱮᱡᱽ ᱨᱮᱛᱚ ᱦᱟᱸᱜ ᱢᱟᱱᱮ ᱡᱚᱛᱚ ᱡᱚᱛᱚ ᱦᱚᱲᱦᱚᱸ ᱦᱟᱸᱜ ᱚᱱᱠᱟ ᱵᱟᱝᱠᱚ ᱦᱮᱡ ᱫᱟᱲᱮᱟᱫᱟ᱾
ᱟᱪᱪᱷᱟ ᱟᱪᱪᱷᱟ ᱫᱟᱜ ᱡᱟᱹᱲᱤ ᱠᱷᱟᱹᱛᱤᱨ᱾
ᱢᱚᱱᱮ ᱦᱳᱭ ᱫᱟᱜ ᱡᱟᱹᱲᱤ ᱠᱷᱟᱹᱛᱤᱨ ᱛᱮ ᱦᱮᱸ ᱟᱫᱚ᱾ ᱦᱮᱸ ᱥᱤᱫᱩ ᱠᱟᱱᱩ ᱛᱟᱹᱠᱤᱱᱟᱜ ᱯᱷᱚᱴᱚ ᱨᱮ ᱵᱟᱦᱟ ᱢᱟᱞᱟ ᱟᱨᱟᱣ ᱵᱟᱲᱟ ᱦᱳᱭᱱᱟ ᱟᱨ ᱩᱱᱠᱤᱱ ᱞᱟᱹᱜᱤᱫ ᱠᱤᱪᱷᱩᱜᱟᱱ ᱵᱟᱨᱯᱮ ᱠᱟᱛᱷᱟ ᱞᱟᱹᱭ ᱵᱟᱲᱟ ᱠᱮᱫᱟᱞᱮ ᱟᱨ ᱤᱱᱟᱹ ᱠᱚᱜᱮ ᱦᱳᱭ ᱵᱟᱲᱟ ᱮᱱᱟ ᱵᱮᱥᱤ ᱠᱤᱪᱷᱩ ᱫᱚ ᱦᱟᱸᱜ ᱵᱟᱝ ᱦᱩᱭ ᱞᱮᱱᱟ ᱚᱱᱠᱟ ᱟᱨ
ᱴᱟᱢᱟᱠ ᱛᱩᱢᱫᱟᱜ ᱫᱷᱟᱨᱤᱡ ᱫᱚ ᱵᱟᱝ ᱟᱨᱠᱤ ᱵᱟᱝ
ᱦᱳᱭ ᱩᱱᱟᱹᱜ ᱜᱷᱟᱹᱲᱤᱡ ᱫᱚ ᱵᱟᱝ ᱟᱨ ᱱᱚᱛᱮ ᱨᱮᱦᱟᱜ ᱢᱟᱱᱮ ᱟᱹᱛᱩ ᱥᱮᱫ ᱨᱮ ᱛᱟᱦᱮᱸ ᱠᱟᱱᱟ ᱛᱚ ᱾ ᱟᱫᱚ ᱚᱱᱛᱮ ᱠᱚᱞᱮᱡ ᱢᱟᱱᱟᱣ ᱵᱟᱲᱟ ᱠᱟᱛᱮᱜ ᱱᱚᱰᱮ ᱦᱟᱸᱜ ᱱᱚᱸᱰᱮᱜᱮ ᱵᱷᱟᱜᱤ ᱧᱚᱜ ᱢᱟᱱᱟᱣ ᱦᱩᱭᱮᱱᱟ ᱢᱩᱨᱛᱤ ᱢᱩᱨᱛᱤ ᱢᱮᱱᱟᱜ ᱟᱛᱚ ᱱᱚᱸᱰᱮ ᱫᱚ ᱾
ᱦᱮᱸ ᱦᱮᱸ ᱦᱮᱸ᱾
ᱱᱚᱰᱮ ᱜᱮ ᱱᱟᱯᱟᱭ ᱧᱚᱜ ᱛᱮ ᱢᱟᱱᱟᱣ ᱵᱟᱲᱟ ᱦᱩᱭ ᱮᱱᱟ ᱾
ᱟᱪᱪᱷᱟ ᱟᱪᱪᱷᱟ ᱾ ᱟᱞᱮ ᱦᱚᱸ ᱱᱚᱛᱮ ᱦᱚᱸ ᱚᱱᱠᱟ ᱫᱚ ᱫᱷᱩᱢᱫᱷᱟᱢ ᱫᱚ ᱵᱟᱝ ᱮᱠᱡᱟᱢ ᱠᱚ ᱪᱟᱞᱩᱜ ᱠᱟᱱ ᱛᱟᱦᱮᱸᱫ ᱥᱮᱭ ᱠᱟᱨᱚᱱ ᱛᱮ ᱾ ᱵᱟᱦᱟ ᱢᱟᱞᱟ ᱟᱨᱟᱣ ᱟᱨ ᱢᱤᱫᱵᱟᱨ ᱠᱟᱛᱷᱟ ᱩᱱᱠᱤᱱ ᱤᱫᱤ ᱠᱟᱛᱮᱫ ᱢᱤᱫᱵᱟᱨ ᱠᱟᱛᱷᱟ ᱞᱟᱹᱭ ᱵᱟᱲᱟ ᱜᱮ ᱦᱩᱭ ᱮᱱᱟ ᱾ ᱩᱱᱟᱹᱜ ᱠᱟᱹᱴᱤᱡ ᱫᱷᱩᱢᱫᱷᱟᱢ ᱥᱟᱦᱤᱡ ᱫᱚ ᱵᱟᱝ ᱢᱟᱱᱮ ᱚᱱᱮ ᱠᱟᱹᱢᱤ ᱛᱮᱫ ᱞᱮ ᱠᱚᱨᱟᱣ ᱠᱮᱫᱟ ᱾
ᱦᱳᱭ ᱢᱟᱱᱮ ᱚᱱᱟ ᱠᱚᱫᱚ ᱠᱟᱹᱢᱤ ᱫᱚ ᱠᱚᱨᱟᱣ ᱞᱟᱹᱠᱛᱤ ᱠᱟᱱ ᱜᱮᱭᱟ ᱦᱮᱸ ᱵᱟᱝ
ᱞᱟᱹᱠᱛᱤ ᱠᱟᱱ ᱜᱮᱭᱟ ᱦᱮᱸ ᱡᱮᱦᱮᱛᱩ ᱥᱟᱱᱛᱟᱲ ᱦᱩᱭ ᱠᱟᱛᱮᱜ
ᱦᱳᱭ ᱢᱤᱴᱮᱱ ᱥᱟᱱᱛᱟᱲ ᱯᱟᱹᱴᱷᱩᱣᱟᱹ ᱦᱩᱭ ᱠᱟᱛᱮᱫ ᱡᱩᱫᱤ ᱚᱱᱟ ᱠᱚ ᱵᱟᱢ ᱠᱟᱹᱢᱤᱭᱟ ᱱᱚᱣᱟ ᱫᱚ ᱢᱟᱱᱮ ᱢᱤᱴᱤᱡ ᱱᱩᱠᱤᱱ ᱟᱵᱚ ᱞᱟᱹᱜᱤᱫ ᱡᱤᱣᱤ ᱠᱤᱱ ᱟᱞᱟᱭ ᱞᱮᱫᱟ ᱦᱮᱸ ᱵᱟᱝ᱾ ᱱᱩᱠᱤᱱ ᱡᱩᱫᱤ ᱵᱟᱢ ᱫᱮᱵᱟ ᱥᱮᱵᱟ ᱟᱠᱤᱱᱟ ᱛᱟᱞᱦᱮ ᱱᱚᱝᱠᱟ ᱞᱮᱠᱷᱟᱡ ᱪᱤᱠᱟᱹᱛᱮ ᱜᱟᱱᱚᱜᱼᱟ᱾
ᱦᱩᱸ ᱚᱱᱟ ᱠᱚᱫᱚ ᱡᱮᱢᱚᱱ ᱟᱵᱚ ᱟᱹᱰᱤ ᱠᱤᱪᱷᱩ ᱦᱩᱞ ᱫᱤᱵᱚᱥ ᱛᱟᱯᱚᱨᱮ ᱜᱩᱨᱩ ᱜᱚᱝᱠᱮ ᱡᱟᱱᱟᱢ ᱢᱟᱦᱟ ᱯᱟᱹᱨᱥᱤ ᱡᱤᱛᱠᱟᱹᱨ ᱢᱟᱦᱟ ᱱᱚᱣᱟ ᱠᱚᱫᱚ ᱟᱵᱚ ᱢᱟᱱᱟᱣ ᱫᱚᱨᱠᱟᱨ ᱠᱟᱨᱚᱱ ᱥᱟᱱᱛᱟᱲ ᱦᱩᱭ ᱠᱟᱛᱮᱜ ᱥᱟᱱᱛᱟᱲᱟᱜ ᱜᱮ ᱡᱩᱫᱤ ᱵᱟᱢ ᱢᱟᱱᱟᱣᱟ᱾
ᱮᱠᱫᱚᱢ ᱮᱠᱫᱚᱢ ᱱᱚᱣᱟ ᱠᱚᱫᱚ ᱢᱟᱱᱟ ᱞᱟᱹᱠᱛᱤ ᱠᱟᱱ ᱛᱟᱵᱚᱱᱟ᱾ ᱥᱟᱱᱛᱟᱲ ᱦᱩᱭ ᱠᱟᱛᱮᱜ ᱡᱩᱫᱤ ᱱᱚᱣᱟ ᱠᱚ ᱵᱟᱵᱚᱱ ᱢᱟᱱᱟᱣ ᱵᱟᱛᱟᱣᱟ ᱛᱟᱞᱮ ᱱᱚᱝᱠᱟ ᱞᱮᱠᱷᱟᱱ ᱪᱤᱠᱟᱹᱛᱮ ᱜᱟᱱᱚᱜᱼᱟ᱾
ᱦᱩᱸ ᱦᱩᱸ ᱚᱞᱚᱜ ᱛᱚᱵᱤᱱ ᱚᱞᱚᱜ ᱠᱟᱱᱟ ᱚᱞᱚᱜ ᱥᱟᱶ ᱥᱟᱶᱛᱮ ᱟᱨᱦᱚᱸ ᱡᱟᱦᱟᱱᱟᱜ ᱠᱟᱹᱢᱤ ᱵᱤᱱ ᱠᱚᱨᱟᱣ ᱫᱟ ᱥᱮ ᱪᱮᱫ ᱞᱮᱠᱟ᱾
ᱦᱚᱸ ᱚᱞᱚᱜ ᱥᱟᱶ ᱥᱟᱶᱛᱮ ᱡᱟᱸᱦᱟᱱᱟᱜ ᱠᱟᱹᱢᱤ ᱫᱚ ᱠᱚᱨᱟᱣ ᱫᱚ ᱦᱟᱸᱜ ᱱᱚᱝᱠᱟ ᱢᱟᱪᱷᱟ᱾ ᱩᱱᱟᱹᱜ ᱠᱤᱪᱷᱩ ᱫᱚ ᱵᱟᱝ ᱠᱚᱨᱟᱣ ᱦᱳᱭᱳᱜ ᱠᱟᱱᱟ ᱱᱚᱝᱠᱟ ᱢᱮᱱᱟᱜᱼᱟ᱾ ᱢᱮᱴᱟᱱ ᱢᱟᱱᱮ ᱟᱞᱮ ᱠᱚᱞᱮᱡᱽ ᱠᱷᱚᱱᱟᱜ ᱜᱮ ᱦᱟᱸᱜ ᱢᱮᱴᱟᱱ ᱤᱥᱴᱤᱞ ᱴᱟᱴᱟ ᱤᱥᱴᱤᱞ ᱠᱚᱢᱯᱟᱱᱤ᱾ ᱱᱚᱣᱟ ᱨᱮ ᱥᱚᱜᱮ ᱦᱟᱸᱜ ᱡᱩᱲᱤᱛᱚ ᱢᱮᱱᱟᱜ ᱞᱮᱭᱟ ᱫᱚ ᱚᱱᱮ ᱥᱟᱞᱟᱜ ᱜᱮ ᱦᱟᱸᱜ᱾ ᱚᱸᱰᱮ ᱦᱚᱸ ᱠᱳᱪᱤᱝ ᱦᱤᱭᱩᱜ ᱜᱮᱭᱟ ᱚᱸᱰᱮ ᱦᱚᱸ ᱟᱨ ᱠᱚᱞᱮᱡᱽ ᱦᱚᱸ ᱦᱩᱭᱩᱜ ᱠᱟᱱ ᱜᱮᱭᱟ ᱟᱫᱚ ᱦᱟᱸᱜ ᱦᱚᱸᱜᱼᱚᱭ᱾
ᱟᱪᱪᱷᱟ ᱟᱪᱪᱷᱟ᱾
ᱫᱩ ᱢᱟᱥ ᱨᱱᱟᱜ ᱠᱳᱨᱥ ᱛᱟᱦᱮᱸ ᱠᱟᱱᱟ, ᱠᱚᱢᱯᱞᱤᱴ ᱠᱟᱱᱟ ᱦᱟᱜ ᱢᱮᱫᱱᱤᱯ ᱢᱮᱰᱱᱟᱯᱩᱨ ᱨᱮ ᱛᱟᱦᱮᱸ ᱠᱟᱱᱟ᱾
ᱟᱪᱪᱷᱟ ᱟᱪᱪᱷᱟ
ᱚᱱᱟ ᱫᱚ ᱠᱚᱞᱮᱡᱽ ᱛᱚᱨᱚᱯ ᱠᱷᱚᱱᱟᱜ ᱜᱮ
ᱟᱪᱪᱷᱟ ᱟᱪ
ᱡᱟᱦᱟᱸᱭ ᱠᱚ ᱠᱚᱨᱟᱣ ᱟᱠᱚ ᱠᱚᱨᱟᱣ᱾ ᱤᱧ ‌ᱦᱚᱸ ᱚᱱᱟ ᱫᱚ ᱡᱳᱨ ᱡᱚᱵᱚᱥᱛᱤ ᱨᱮᱱᱟᱜ ᱠᱟᱛᱷᱟ ᱫᱚ ᱵᱟᱝ ᱠᱟᱱᱟ ᱡᱮ ᱡᱚᱛᱚ ᱦᱚᱲ ᱠᱚᱨᱟᱣ ᱦᱩᱭᱩᱜ ᱛᱟᱯᱮ ᱜᱮᱭᱟ᱾ ᱡᱟᱦᱟᱸᱭᱟᱜ ᱤᱱᱴᱨᱮᱥᱴ ᱢᱮᱱᱟᱭᱟ ᱚᱱᱟ ᱪᱮᱛᱟᱱ ᱨᱮ᱾ ᱛᱟᱞᱦᱮ ᱩᱱᱤᱭ ᱠᱚᱨᱟᱣᱟᱭ ᱟᱨ ᱡᱟᱦᱟᱸᱭ ᱩᱱᱤ ᱪᱤᱛᱟᱱ ᱨᱮ ᱤᱱᱴᱨᱮᱥᱴ ᱵᱟᱹᱱᱩᱭᱟ ᱩᱱᱤ ᱫᱟᱭ ᱠᱚᱨᱟᱣᱟ᱾
ᱦᱩᱸ ᱦᱩᱸ
ᱟᱹᱰᱤ ᱜᱟᱱ ᱜᱮᱦᱟᱸᱜ ᱞᱮ ᱠᱚᱨᱟᱣ ᱠᱟᱫᱟᱞᱮ ᱚᱝᱠᱟ
ᱦᱩᱸ ᱦᱩᱸ ᱦᱩᱸ, ᱟᱫᱚ ᱪᱮᱜᱠᱟᱹ ᱯᱩᱱ ᱱᱤᱛᱚᱜ ᱫᱚ ᱪᱮᱜᱠᱟ ᱴᱮᱝᱱᱤᱝ ᱞᱮᱠᱟ ᱥᱮ ᱠᱟᱹᱢᱤ ᱠᱚ ᱮᱢ ᱠᱟᱜ ᱯᱮᱭᱟ
ᱵᱟᱝᱜᱮ ᱴᱮᱱᱤᱝ ᱞᱮᱠᱟ ᱜᱮᱦᱟᱸᱜ ᱪᱟᱞᱟᱜ ᱠᱟᱱᱟ ᱪᱮᱜ ᱠᱚ ᱱᱚᱣᱟ ᱠᱚᱢᱯᱩᱴᱟᱨ ᱵᱟᱨᱮᱛᱮ ᱪᱮᱫ ᱠᱚᱯᱮ ᱵᱟᱲᱟᱭᱟ ᱥᱮ ᱵᱟᱯᱮ ᱵᱟᱲᱟᱭᱟ, ᱟᱫᱚ ᱦᱟᱸᱜ ᱱᱤᱡᱮ ᱫᱚ ᱞᱟᱦᱟᱛᱮ ᱚᱝᱠᱟ ᱮᱭᱤᱪ ᱮᱥ ᱠᱚᱨᱮ ᱠᱚᱢᱯᱤᱭᱩᱴᱟᱨ ᱠᱳᱨᱥ ᱠᱚᱨᱟᱣ ᱵᱟᱲᱟ ᱦᱩᱭ ᱞᱮᱱ ᱛᱟᱸᱦᱮᱱᱟ᱾ ᱟᱫᱚ ᱱᱤᱭᱮᱴᱟ ᱱᱚᱞᱡᱽ ᱫᱚ ᱦᱟᱸᱜ ᱠᱤᱪᱷᱩ ᱠᱤᱪᱷᱩ ᱢᱮᱱᱟᱜ ᱜᱮᱭᱟ ᱡᱮ, ᱠᱚᱢᱯᱩᱴᱟᱨ ᱪᱮᱫ ᱠᱚ ᱢᱮᱛᱟᱜᱼᱟ, ᱚᱱᱟ ᱨᱮᱱᱟᱜ ᱵᱮᱥᱤᱤᱠ ᱡᱟᱸᱦᱟᱸ ᱛᱤᱱᱟᱹᱜ ᱫᱚᱦᱟᱸᱜ ᱚᱱᱟ ᱠᱚᱫᱚ, ᱦᱟᱸᱜ ᱵᱟᱲᱟᱭ ᱦᱩᱭᱩᱜ ᱜᱮᱭᱟ ᱛᱚ ᱡᱟᱦᱟᱸᱭ ᱠᱚ ᱠᱚ ᱵᱟᱠᱚ ᱵᱟᱲᱟᱭᱟ ᱩᱱᱠᱩ ᱠᱚ ᱪᱮᱫ ᱟᱠᱚ ᱠᱟᱱᱟ ᱠᱚ᱾ ᱟᱫᱚ ᱚᱱᱟ ᱥᱟᱶᱛᱮ ᱱᱤᱡᱮ ᱦᱚᱸ‌ ᱪᱮᱫ ᱛᱚᱨᱟᱭ ᱦᱩᱭᱩᱜ ᱠᱟᱱᱟ ᱜᱮ ᱢᱟᱱᱮ ᱩᱱᱠᱩ ᱵᱟᱝᱠᱚ ᱠᱚ ᱵᱟᱲᱟᱭᱟ ᱥᱮ ᱱᱤᱡᱮ ᱵᱟᱲᱟᱭ ᱠᱟᱛᱮ ᱜᱮ ᱦᱩᱭᱩᱜᱼᱟ
ᱟᱪᱪᱷᱟ ᱟᱪᱪᱷᱟ ᱱᱟᱦᱟᱜ ᱡᱩᱜᱽ ᱨᱮ ᱠᱚᱢᱯᱤᱭᱩᱴᱟᱨ ᱮᱠᱫᱚᱢ ᱜᱮ ᱫᱚᱨᱠᱟᱨ᱾ ᱠᱚᱢᱯᱤᱭᱩᱴᱟᱨ ᱵᱟᱲᱟᱭ ᱫᱚᱨᱠᱟᱨ ᱫᱚ,
ᱟᱨ ᱱᱤᱛᱚᱜ ᱫᱚ ᱦᱟᱸᱜ, ᱱᱤᱛᱚᱜ ᱫᱚ ᱢᱟᱱᱮ ᱡᱟᱸᱦᱟᱱᱟᱜ ᱜᱮᱢ ᱠᱚᱨᱟᱣ ᱠᱚᱢᱯᱩᱴᱟᱨ ᱫᱚ ᱢᱟᱥᱴ ᱠᱚᱨᱟᱣ ᱫᱚᱨᱠᱟᱨ ᱠᱚᱢᱯᱤᱭᱩᱴᱟᱨ ᱠᱳᱨᱥ, ᱦᱩᱸ ᱟᱨ ᱚᱱᱟ ᱨᱮᱱᱟᱜ ᱥᱟᱨᱴᱤᱯᱷᱤᱠᱮᱴ ᱡᱩᱫᱤ ᱛᱮᱦᱮᱱ ᱛᱟᱢᱟ ᱥᱮ, ᱟᱹᱰᱤ ᱡᱟᱭᱜᱟ ᱨᱮᱜᱮ ᱞᱚᱜᱚᱱ ᱧᱚᱜ ᱛᱮᱜᱮ ᱡᱟᱦᱟᱱᱟᱜ ᱠᱚᱢ ᱧᱟᱢᱟ, ᱚᱱᱟ ᱥᱟᱨᱴᱚᱯᱷᱤᱠᱮᱴ ᱜᱮ ᱟᱹᱰᱤ ᱢᱟᱥᱴ ᱫᱚᱨᱠᱟᱨ, ᱟᱫᱚ ᱟᱹᱰᱤᱜᱟᱱ ᱦᱟᱸᱜ ᱢᱟᱹᱭ ᱵᱟᱱᱩ ᱛᱟᱠᱚ ᱦᱟᱸᱜ ᱵᱟᱝᱠᱚ ᱠᱚᱨᱦᱟᱣ ᱠᱟᱫᱟ ᱠᱚᱢᱯᱤᱭᱩᱴᱟᱨ ᱠᱳᱨᱥ ᱱᱤᱛᱚᱜ ᱦᱚᱸ ᱥᱳᱚᱢᱚᱭ ᱢᱮᱱᱟᱜ ᱜᱮᱭᱟ, ᱡᱮ ᱠᱚᱢᱯᱤᱭᱩᱴᱟᱨ ᱠᱳᱨᱥ ᱠᱚᱨᱟᱣ ᱞᱟᱹᱜᱤᱫ
ᱦᱮᱸ ᱦᱮᱸ
ᱦᱮᱸ ᱾
ᱚᱱᱠᱟ ᱜᱮ ᱴᱟᱴᱟ ᱤᱥᱴᱤᱞ ᱠᱳᱢᱯᱟᱱᱤ ᱠᱷᱚᱱᱟᱜ ᱚᱱᱠᱟᱭ ᱦᱮᱡ ᱠᱟᱫᱟ, ᱟᱫᱚ ᱦᱟᱸᱜ ᱡᱟᱦᱟᱸᱭ ᱼᱼ ᱱᱚᱝᱠᱟ ᱱᱤᱭᱚᱛᱚ ᱟᱞᱮ ᱱᱤᱛᱚᱜ ᱫᱚ ᱥᱤᱞᱮᱠᱥᱮᱱ ᱦᱩᱭ ᱠᱟᱱ ᱛᱟᱞᱮᱭᱟ ᱦᱟᱸᱰᱮ ᱱᱟᱰᱮ ᱦᱟᱸᱜ ᱼᱼ ᱪᱷᱚ ᱢᱟᱥ ᱪᱷᱚ ᱢᱟᱥ ᱥᱟᱛ ᱢᱟᱥ ᱞᱟᱹᱜᱤᱫ ᱠᱚ ᱪᱷᱚ ᱢᱟᱥ ᱢᱟᱱᱮ ᱼᱼ ᱛᱤᱥᱚᱜ ᱡᱚᱭᱮᱱᱤᱝ ᱞᱮᱴᱟᱨ ᱦᱤᱡᱩᱜ ᱠᱟᱱᱟ? ᱢᱟᱱᱮ ᱚᱸᱰᱮ ᱫᱚ ᱟᱴ ᱜᱷᱚᱱᱴᱟ ᱰᱤᱭᱩᱴᱤ ᱠᱟᱱᱟ ᱢᱟᱱᱮ ᱼᱼ ᱥᱮᱛᱟᱜ ᱥᱮᱛᱟᱜ ᱥᱮ ᱧᱤᱫᱟᱹ ᱦᱟᱸᱜ ᱠᱚ ᱮᱢᱟᱢᱟ, ᱥᱩᱫᱩ ᱰᱚᱠᱚ ᱰᱚᱠᱚᱢᱮᱱᱴᱥ ᱵᱷᱮᱨᱤᱯᱷᱤᱠᱮᱥᱚᱱ ᱦᱩᱭᱩᱜ ᱛᱟᱢᱟ ᱾ ᱯᱮᱱ ᱠᱟᱬ ᱟᱫᱷᱟᱨ ᱠᱟᱬ ᱚᱱᱟ ᱠᱚ ᱤᱫᱤᱭᱟᱛᱮ ᱾
ᱟᱪᱪᱷᱟ ᱟᱪᱪᱷᱟ ᱵᱩᱡᱽ ᱫᱟᱲᱮᱭᱟᱫᱟ ᱞᱤᱧ ᱾
ᱟᱨ ᱟᱹᱰᱤ ᱨᱚᱠᱚᱢ ᱢᱟᱱᱮ ᱠᱟᱹᱢᱤ ᱢᱮᱱᱟᱜᱼᱟ ᱾ ᱟᱫᱚ ᱟᱢ ᱚᱠᱟᱴᱟᱜ ᱮᱢ ᱠᱩᱥᱤᱭᱟᱜᱼᱟ ᱾
ᱱᱤᱡᱮᱛᱮ ᱪᱚᱭᱮᱥ ᱞᱟᱜᱟᱜᱼᱟ ᱾
ᱦᱳᱭ ᱱᱤᱡᱮ ᱛᱮ ᱪᱚᱭᱮᱥ ᱞᱟᱜᱟᱜᱼᱟ ᱾ ᱟᱢ ᱡᱩᱫᱤ ᱤᱧᱡᱤᱱᱤᱭᱟᱨ ᱮᱢ ᱠᱚᱨᱟᱣᱟ ᱛᱟᱦᱚᱞᱮ ᱟᱢ ᱚᱱᱟ ᱼᱼ ᱚᱲᱟᱜ ᱵᱮᱱᱟᱣ ᱠᱚ ᱨᱮᱱᱟᱜ ᱢᱟᱯ ᱠᱚᱠᱚ ᱥᱮᱬᱟ ᱟᱢᱟ ᱚᱠᱟᱠᱚ ᱪᱮᱫ ᱞᱮᱠᱟ ᱾ ᱪᱮᱫ ᱞᱮᱠᱟ ᱢᱟᱯ ᱞᱮᱠᱷᱟᱱ ᱚᱲᱟᱜ ᱵᱮᱱᱟᱣᱚᱜᱼᱟ ᱱᱤᱝᱠᱟᱹ ᱵᱮᱱᱟᱜᱼᱟ ᱾
ᱦᱮᱸ ᱾
ᱥᱮ ᱡᱟᱦᱟᱱᱟᱜ ᱢᱟᱞ ᱠᱚ ᱦᱤᱡᱩᱜᱼᱟ, ᱦᱤᱥᱟᱹᱵᱟᱢ ᱪᱤᱠᱟᱹᱛᱮ ᱱᱚᱝᱠᱟᱱᱟᱜ ᱾
ᱟᱪᱪᱷᱟ ᱾
ᱦᱮᱸ ᱟᱫᱚ ᱦᱟᱸᱜ ᱟᱹᱞᱤᱧ ᱫᱚ ᱠᱚᱢᱯᱩᱴᱟᱨ ᱠᱚ ᱱᱚᱣᱟ ᱠᱳᱨᱥ ᱜᱮ ᱦᱮᱸ ᱼᱼ ᱵᱷᱟᱹᱜᱤ ᱞᱤᱧ ᱵᱩᱡᱷᱟᱹᱣ ᱠᱮᱫᱟ ᱾ ᱱᱚᱣᱟ ᱫᱚ ᱦᱟᱸᱜ ᱚᱱᱠᱟ ᱠᱚ ᱫᱚ ᱦᱟᱸᱜ ᱵᱟᱝ ᱪᱟᱞᱟᱣ ᱵᱟᱲᱟ ᱦᱩᱭᱩᱜ ᱛᱟᱢᱟ, ᱨᱩᱢ ᱠᱚᱨᱮ ᱜᱮᱢ ᱛᱟᱦᱮᱱᱟ ᱾
ᱟᱫᱚ ᱚᱱᱟ ᱜᱮ ᱪᱚᱭᱮᱥ ᱦᱩᱭ ᱠᱟᱱᱟ ᱛᱟᱦᱞᱮ ᱜᱚᱢᱠᱮ ᱟᱢ ᱫᱚ ᱪᱮᱫ ᱼᱼ ᱠᱚᱢ ᱠᱟᱹᱢᱤ ᱵᱟᱲᱟᱭᱫᱟ? ᱢᱟᱱᱮ ᱯᱟᱲᱦᱟᱣ ᱥᱟᱶ ᱥᱟᱶᱛᱮ ᱡᱟᱦᱟᱱᱟᱜ ᱚᱱᱠᱟᱢ ᱼᱼ
ᱵᱟᱝ ᱵᱟᱝ ᱱᱤᱛᱚᱜ ᱫᱷᱟᱹᱵᱤᱡ ᱫᱚ ᱚᱱᱠᱟ ᱠᱟᱹᱢᱤ ᱫᱚ ᱵᱟᱝ ᱥᱟᱵ ᱦᱩᱭ ᱠᱟᱱᱟ ᱾ ᱯᱟᱲᱦᱟᱣ ᱨᱮᱜᱮ
ᱦᱳᱭ ᱯᱟᱲᱦᱟᱣ ᱦᱚ ᱞᱟᱹᱠᱛᱤ ᱠᱟᱱᱟ ᱾ ᱟᱫᱚᱼᱼ ᱚᱱᱟ ᱠᱳᱢᱯᱟᱱᱤ ᱠᱚ ᱨᱮᱱᱟᱜ ᱠᱟᱹᱢᱤ ᱫᱚ ᱪᱮᱫ ᱤᱧ ᱞᱟᱹᱭᱟ ᱾ ᱱᱤᱛ ᱢᱮᱱᱟᱜᱼᱟ, ᱫᱷᱤᱱᱟᱹᱝ ᱵᱟᱹᱱᱩᱜᱼᱟ ᱚᱱᱟ ᱫᱚ ᱩᱱᱟᱹᱜ ᱜᱮᱨᱮᱱᱴᱤ ᱼᱼ ᱥᱟᱺᱦᱤᱡ ᱫᱚ ᱦᱟᱸᱜ ᱵᱟᱝ ᱡᱮ, ᱧᱟᱢ ᱠᱤᱫᱟᱹᱧ ᱢᱟᱱᱮ ᱤᱧᱟᱹᱜ ᱱᱚᱣᱟ ᱜᱮ ᱦᱳᱭ ᱼᱼ
ᱟᱱᱟ ᱠᱟᱹᱢᱤ ᱫᱚ ᱢᱟᱱᱮ ᱡᱚᱠᱷᱚᱱ ᱦᱚᱭᱛᱚ ᱤᱧ ᱫᱩᱧ ᱞᱟᱹᱭᱟ ᱤᱧᱟᱹᱜ ᱢᱚᱱᱮ ᱛᱮ ᱤᱧᱟᱜ ᱚᱯᱤᱱᱤᱭᱚᱱ ᱾ ᱡᱚᱠᱷᱚᱱ ᱠᱳᱢᱯᱟᱱᱤ ᱠᱟᱹᱢᱤ ᱛᱚ ᱟᱢ ᱫᱚᱢ ᱧᱟᱢ ᱜᱮᱭᱟ, ᱡᱟᱦᱟᱱᱟᱜ ᱨᱮᱜᱮ ᱟᱢ ᱧᱟᱢ ᱜᱮᱭᱟᱢ ᱚᱱᱟ ᱫᱚ ᱦᱟᱸᱜ ᱾ ᱮᱱᱠᱷᱟᱱ ᱥᱚᱨᱠᱟᱨᱤ ᱞᱟᱹᱜᱤᱫ ᱥᱮ ᱥᱚᱨᱠᱟᱨᱤ ᱠᱷᱟᱱ ᱯᱟᱨᱢᱟᱱᱮᱱᱴ ᱮᱠ ᱵᱟᱨᱮ ᱾
ᱚᱱᱟ ᱫᱚ ᱟᱢ ᱥᱟᱴ ᱵᱚᱪᱷᱚᱨ ᱫᱚ ᱮᱠᱫᱚᱢ ᱛᱟᱸᱦᱮᱭᱮᱱᱟᱢ, ᱢᱟᱱᱮ ᱟᱢᱟᱜ ᱥᱟᱴ ᱼᱼ ᱢᱟᱱᱮ ᱵᱚᱭᱮᱥ ᱦᱩᱭᱩᱜ ᱛᱟᱢ ᱫᱷᱟᱹᱨᱤᱡ ᱫᱚᱢ ᱛᱟᱦᱮᱸᱭᱮᱱ ᱜᱮᱭᱟ ᱦᱮᱸ ᱵᱟᱝ ᱾
ᱫᱤᱭᱮ ᱛᱟᱨᱯᱚᱨᱮ ᱠᱷᱮᱞᱳᱰ ᱠᱚᱫᱚ ᱪᱮᱫ ᱠᱚ ᱪᱮᱛᱟᱱ ᱤᱱᱴᱟᱨᱮᱥᱴ ᱢᱮᱱᱟᱜ ᱟᱠᱟᱫ ᱛᱟᱢᱟ?
ᱚ ᱠᱷᱮᱞᱳᱰ ᱫᱚ ᱦᱟᱸᱜ ᱱᱚᱜᱼᱚᱭ ᱯᱷᱩᱴᱵᱚᱞ ᱯᱷᱩᱴᱵᱚᱞ ᱯᱷᱩᱴᱵᱚᱞ ᱠᱷᱮᱞ ᱵᱟᱲᱟᱭ ᱦᱩᱭᱩᱜᱼᱟ ᱾
ᱟᱪᱪᱷᱟ ᱟᱪᱪᱷᱟ ᱾ ᱪᱮᱫ ᱠᱟ ᱮᱢᱱᱤ ᱠᱷᱮᱞ ᱥᱮ ᱴᱩᱱᱟᱢᱮᱱᱴ ᱠᱚᱢ ᱪᱟᱞᱟᱣ ᱵᱟᱲᱟᱜ ᱜᱮᱭᱟ?
ᱦᱚ ᱴᱩᱱᱟᱢᱮᱱᱴ ᱠᱚᱦᱚᱸ ᱼᱼ ᱛᱮᱦᱚᱸ ᱠᱚᱞᱮᱡᱽ ᱠᱚᱨᱮ ᱠᱷᱚᱱᱟᱜ ᱦᱚᱸ ᱚᱱᱠᱟ ᱪᱟᱞᱟᱣ ᱵᱟᱲᱟ ᱦᱩᱭᱩᱜ ᱜᱮᱭᱟ ᱛᱚ ᱾
ᱟᱪᱪᱷᱟ, ᱪᱮᱫ ᱠᱟ ᱜᱚᱝᱠᱮ ᱞᱟᱹᱴᱩ ᱴᱩᱱᱟᱢᱮᱱᱴ? ᱛᱤᱱᱟᱹᱜ ᱜᱟᱱᱮᱢ ᱪᱟᱞᱟᱣ ᱟᱠᱟᱱᱟ ᱞᱟᱴᱩ ᱴᱩᱱᱟᱢᱮᱱᱴ?
ᱦᱮᱸ ᱚᱱᱠᱟ ᱫᱚ ᱦᱟᱸᱜ ᱞᱟᱹᱴᱩ ᱴᱩᱨᱱᱟᱢᱮᱱᱴ ᱠᱚᱫᱚ ᱵᱟᱝ ᱤᱱᱠᱟᱹ ᱪᱷᱳᱴᱳ ᱠᱷᱟᱴᱳ ᱠᱚᱜᱮ ᱾ ᱩᱱᱟᱹᱜ ᱫᱷᱟᱢᱟᱠᱟ ᱫᱚ ᱵᱟᱝ ᱩᱱᱟᱹᱜ ᱵᱮᱥᱤ ᱫᱷᱟᱢᱟᱠᱟ ᱫᱚ ᱵᱟᱝ ᱞᱟᱠᱷ ᱴᱟᱠᱟ ᱠᱚ ᱨᱮᱱᱟᱜ ᱫᱚ ᱵᱟᱝ ᱾ ᱦᱟᱡᱟᱨ ᱠᱚ ᱫᱚ ᱪᱟᱞᱟᱣ ᱵᱟᱲᱟ ᱦᱩᱭᱩᱜ ᱜᱮᱭᱟ ᱚᱱᱠᱟ ᱫᱚᱥ, ᱠᱩᱲᱤ ᱾ ᱚᱱᱠᱟ ᱫᱚ ᱦᱮᱸ ᱞᱟᱠᱷ ᱴᱟᱠᱟ ᱨᱮᱱᱟᱜ ᱫᱚ ᱦᱟᱸᱜ ᱵᱟᱝ ᱠᱷᱮᱞ ᱵᱟᱲᱟ ᱦᱩᱭ ᱠᱟᱱᱟ ᱢᱤᱫ ᱫᱷᱟᱣ ᱦᱚᱸ ᱾
ᱟᱪᱪᱷᱟ ᱾
ᱯᱚᱧᱪᱟᱥ ᱥᱟᱴ ᱚᱱᱠᱟ ᱚᱱᱠᱟ ᱫᱷᱟᱹᱨᱤᱡ ᱫᱚ ᱯᱚᱧᱪᱟᱥ ᱥᱟᱴ ᱦᱟᱡᱟᱨ ᱚᱱᱟ ᱫᱚ ᱠᱷᱮᱞ ᱵᱟᱲᱟ ᱦᱩᱭ ᱠᱟᱱᱟ ᱾ ᱞᱟᱠᱷ ᱴᱟᱠᱟ ᱫᱷᱟᱢᱟᱠᱟ ᱫᱚ ᱵᱟᱝ ᱠᱷᱮᱞ ᱵᱟᱲᱟ ᱦᱩᱭ ᱠᱟᱱᱟ ᱾
ᱟᱪᱪᱷᱟ ᱾
ᱛᱟᱦᱞᱮ ᱠᱷᱟᱱᱫᱚ ᱜᱚᱝᱠᱮ ᱠᱷᱮᱞ ᱵᱟᱲᱟᱭᱟ,
ᱦᱮᱸ ᱦᱮᱸ ᱤᱧᱦᱚᱸ ᱚᱱᱠᱟ ᱜᱮ ᱟᱢ ᱞᱮᱠᱟ ᱜᱮ ᱥᱮᱢ ᱜᱮ।
ᱟᱪᱪᱷᱟ ᱟᱪᱪᱷᱟ ᱢᱟᱱᱮ ᱦᱳᱭ ᱞᱟᱠᱷ ᱴᱟᱠᱟ ᱫᱷᱟᱢᱟᱠᱟᱫᱚ ᱠᱟᱹᱴᱤᱡ ᱵᱷᱟᱜᱮ ᱧᱚᱜ ᱠᱷᱮᱞ ᱦᱩᱭᱩᱜ ᱟᱛᱚ ᱟᱨ ᱦᱟᱸᱜ ᱠᱮᱯᱴᱮᱱ ᱠᱮᱯᱴᱮᱱ ᱦᱚᱸᱦᱟᱸᱜ ᱵᱟᱭ ᱦᱟᱛᱟᱣ ᱜᱚᱫ ᱢᱮᱭᱟ ᱩᱱᱟᱹᱜ ᱞᱚᱜᱚᱱ ᱫᱚ ᱥᱮ ᱠᱳᱪ ᱦᱚᱸ ᱵᱟᱭ ᱩᱱᱟᱹᱜ ᱞᱚᱜᱚᱱ ᱫᱚ ᱢᱟᱱᱮ ᱟᱞᱮᱞᱮ ᱥᱤᱱᱤᱭᱟᱨ ᱠᱚ ᱢᱮᱱᱟᱜ ᱠᱚᱣᱟ ᱟᱞᱮ ᱫᱚ ᱵᱤ ᱜᱨᱩᱯ ᱢᱟᱱᱮ ᱵᱤ ᱴᱤᱢ ᱛᱚ, ᱢᱟᱱᱮ ᱟᱞᱮ ᱨᱮᱱ ᱥᱤᱱᱤᱭᱟᱨ ᱠᱚ ᱢᱮᱱᱟᱜ ᱠᱚᱣᱟ। ᱩᱱᱠᱩ ᱠᱷᱮᱞ ᱟᱠᱚ ᱞᱟᱠᱷ ᱴᱟᱠᱟ ᱫᱷᱟᱢᱟ ᱠᱚᱫᱚ ᱟᱞᱮ ᱫᱚ ᱵᱟᱝᱠᱚ ᱟᱲᱟᱜ ᱟ ᱞᱮᱭᱟ। ᱢᱟᱱᱮ ᱟᱞᱮᱭᱟᱜ ᱟᱞᱮ ᱠᱚᱨᱮᱱ ᱠᱤᱪᱷᱩ ᱜᱟᱱ ᱠᱚ ᱢᱤᱫ ᱵᱟᱨ ᱦᱚᱲ ᱠᱚ ᱢᱮᱥᱟ ᱠᱟᱜ ᱠᱚᱣᱟ ᱟᱫᱚ ᱡᱚᱛᱚ ᱦᱚᱲ ᱫᱚ ᱵᱟᱝ।
ᱦᱮᱸ ᱦᱮᱸ
ᱟᱫᱚ ᱟᱠᱚᱣᱟᱜ ᱴᱤᱢ ᱦᱤᱥᱟᱹᱵ ᱞᱮᱠᱟᱛᱮ ᱢᱟᱱᱮ ᱚᱱᱠᱟ ᱮᱻ ᱪᱮᱫ ᱠᱚ ᱞᱟᱹᱭᱟ, ᱚᱵᱡᱟᱨ ᱦᱤᱥᱟᱹᱵ ᱞᱮᱠᱟ ᱛᱮᱫᱚ, ᱪᱟᱞᱟᱣ ᱵᱟᱲᱟ ᱦᱩᱭ ᱟᱠᱟᱱ ᱜᱮᱭᱟ ᱵᱟᱨ ᱵᱟᱨ ᱴᱷᱮᱱ ᱪᱟᱞᱟᱣ ᱦᱩᱭ ᱞᱮᱱᱟ ᱚᱵᱽᱡᱟᱨ ᱦᱤᱥᱟᱹᱵ ᱛᱟᱦᱮᱸ ᱚᱝᱠᱟ ᱦᱤᱥᱟᱹᱵ ᱛᱮ
ᱟᱪᱪᱷᱟ,
ᱚ
ᱟᱹᱰᱤ ᱱᱟᱯᱟᱭ ᱚᱱᱟᱜᱮ ᱟᱹᱰᱤ ᱱᱟᱯᱟᱭᱮᱢ ᱞᱟᱹᱭ ᱠᱮᱫᱟ ᱡᱮ ᱯᱟᱲᱦᱟᱜ ᱥᱟᱶ ᱥᱟᱶᱛᱮ ᱮᱴᱟᱜ ᱠᱤᱪᱷᱩ ᱦᱚᱸ,
ᱦᱳᱭ ᱮᱠᱫᱚᱢ ᱞᱟᱹᱠᱛᱤ ᱠᱟᱱᱟ ᱪᱮᱫᱟᱜ ᱥᱮ ᱯᱟᱲᱦᱟᱣ ᱥᱟᱶ ᱥᱟᱶ, ᱚᱱᱟ ᱠᱚ ᱵᱟᱢ ᱪᱚᱨᱪᱟ ᱞᱮᱠᱷᱟᱱ ᱥᱮ ᱥᱩᱫᱷᱩ ᱯᱟᱲᱦᱟᱣ ᱡᱚᱛᱚ ᱞᱮᱠᱟᱱ ᱫᱚ ᱪᱟᱹᱠᱨᱤ ᱫᱚ ᱵᱟᱭ ᱧᱟᱢᱚᱜᱼᱟ ᱯᱟᱲᱦᱟᱣ ᱞᱟᱹᱜᱤᱫ ᱯᱟᱲᱦᱟᱣ ᱪᱮᱫᱟᱜ ᱵᱟᱝ, ᱯᱟᱲᱟᱜ ᱠᱟᱱᱟᱢ ᱡᱮ ᱯᱟᱲᱦᱟᱣ ᱞᱮᱱᱠᱷᱟᱱ ᱰᱤᱜᱽᱨᱤ ᱵᱚᱱ ᱧᱟᱢ ᱰᱤᱜᱽᱨᱤ ᱜᱮ ᱰᱤᱜᱽᱨᱤ ᱜᱮᱛᱚ ᱟᱥᱚᱞ ᱫᱚᱨᱠᱟᱨ ᱛᱟᱵᱚᱱ ᱦᱮᱸ ᱵᱟᱝ ᱰᱤᱜᱽᱨᱤ ᱵᱟᱵᱚᱱ ᱧᱟᱢ ᱞᱮᱠᱷᱟᱱ ᱪᱤᱠᱟᱹᱛᱮᱵᱚᱱ ᱮᱯᱞᱟᱭ ᱫᱟᱲᱮᱭᱟᱜᱼᱟ।
ᱦᱩᱸ ᱦᱩᱸ।
ᱦᱮᱸ ᱥᱮ ᱪᱮᱫ ᱜᱚᱝᱠᱮ।
ᱦᱳᱭᱸ ᱴᱷᱤᱠ ᱵᱤᱱ ᱞᱟᱹᱭ ᱠᱮᱫᱟ।
ᱰᱤᱜᱽᱨᱤ ᱠᱤᱱᱛᱩ ᱢᱟᱥ ᱫᱚᱨᱠᱟᱨ ᱛᱟᱵᱚᱱ। ᱟᱵᱚ ᱫᱚ, ᱛᱟᱯᱚᱨᱮ ᱰᱤᱜᱽᱨᱤ ᱠᱟᱛᱮᱜ ᱜᱮ, ᱦᱳᱭ ᱛᱟᱯᱚᱨᱮ ᱛᱚ ᱟᱵᱚ ᱪᱟᱹᱠᱨᱤ ᱵᱟᱹᱠᱨᱤ ᱨᱮᱱᱟᱜ ᱯᱷᱚᱨᱚᱢ ᱠᱚᱵᱚᱱ ᱯᱤᱞᱟᱥ ᱫᱟᱲᱮᱭᱟᱜᱼᱟ।